ᱦᱮᱞᱳ
ᱦᱮᱞᱳ ᱢᱮᱰᱟᱢ ᱮ ᱴᱷᱤᱠ ᱜᱮ ᱟᱸᱡᱚᱢᱚᱜ ᱠᱟᱱᱟ ᱛᱚ
ᱦᱮᱸ ᱴᱷᱤᱠ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱛᱚ ᱛᱮᱦᱮᱧ ᱪᱮᱫ ᱦᱮᱸ ᱦᱮᱸ ᱞᱟᱹᱭ ᱢᱮ
ᱟ ᱟᱞᱟᱝ ᱫᱚ ᱱᱤᱛᱚᱜ ᱥᱟᱹᱜᱟᱹᱭ ᱤᱫᱤ ᱠᱟᱛᱮᱫ ᱠᱤᱪᱷᱩᱜᱟᱱ ᱠᱩᱠᱞᱤ ᱨᱚᱯᱚᱲ ᱟᱞᱟᱝ ᱢᱟᱱᱮ ᱚᱱᱟ ᱤᱫᱤ ᱠᱟᱛᱮ ᱞᱟᱝ ᱨᱚᱯᱚᱲᱚᱜ-ᱟ
ᱦᱮᱸ ᱟᱹᱞᱤᱧ ᱦᱚᱸ ᱩᱱᱟᱹᱜ ᱫᱚ ᱟᱭᱰᱤᱭᱟ ᱫᱚ ᱵᱟᱹᱱᱩᱜ ᱛᱟᱹᱞᱤᱧᱟ ᱟᱹᱞᱤᱧ ᱦᱚᱸ ᱠᱤᱪᱷᱩ ᱞᱤᱧ ᱞᱟᱹᱭ ᱨᱮᱱᱟᱜ ᱞᱤᱧ ᱪᱮᱥᱴᱟᱭᱟ ᱦᱮᱸ ᱥᱮ
ᱛᱚ ᱤᱧ ᱦᱚᱸ ᱟᱞᱚᱢ ᱵᱤᱱ ᱟᱹᱧᱟ ᱟᱨ ᱟᱢ ᱦᱚᱸ ᱵᱟᱹᱧ ᱵᱤᱱ ᱟᱢᱟ ᱟᱢ ᱤᱧ ᱜᱮ ᱢᱮᱞᱟ ᱜᱮᱞᱟᱝ ᱨᱚᱯᱚᱲᱟ ᱵᱩᱡᱷᱟᱹᱣ ᱫᱟᱲᱮᱜ ᱠᱟᱱᱟᱢ ᱥᱮ
ᱦᱮᱸ ᱵᱩᱡᱽ ᱢᱟᱧ ᱵᱩᱡᱽ ᱫᱟᱲᱮᱭᱟᱜ ᱠᱟᱱᱟ ᱢᱮᱱᱠᱷᱟᱱ ᱵᱤᱱ ᱜᱮ ᱢᱚᱪᱟ ᱠᱷᱚᱱᱟᱜ ᱫᱚ ᱳᱰᱳᱝᱚᱜ ᱠᱟᱱᱟ
ᱤᱧᱟᱜ ᱠᱩ ᱤᱧᱟᱹᱜ ᱴᱷᱤᱠ ᱜᱮᱭᱟ ᱟᱫᱚ ᱵᱟᱝ ᱵᱟᱲᱟᱭ ᱨᱮ ᱫᱚ ᱴᱷᱤᱠᱟᱹᱱ ᱜᱮᱭᱟ
ᱦᱮᱸ ᱦᱮᱸ ᱦᱮᱸ
ᱟᱫᱚ ᱞᱟᱹᱭ ᱫᱟᱹᱧ ᱮᱫ ᱤᱧ ᱠᱤᱪᱷᱩᱜᱟᱱ ᱠᱩᱠᱞᱤᱧ ᱫᱚᱦᱚᱭᱟ ᱟᱢ ᱛᱮᱞᱟ ᱮᱢ ᱨᱮᱱᱟᱜ ᱪᱮᱥᱴᱟᱭ ᱢᱮ ᱡᱩᱫᱤ ᱵᱟᱢ ᱫᱟᱲᱮᱭᱟᱜ-ᱟ ᱮᱱ ᱠᱷᱟᱱ ᱤᱧᱤᱧ ᱞᱟᱹᱭ ᱟᱢᱟ ᱾
ᱦᱮᱸ ᱦᱮᱸ,
ᱦᱮᱸ ᱱᱚᱜ-ᱚᱱᱟ ᱵᱤᱱ ᱥᱟᱹᱜᱟᱹᱭ ᱫᱚ,
ᱦᱮᱸ
ᱚᱠᱚᱭ ᱠᱚ ᱥᱟᱞᱟᱜ ᱵᱚᱱ ᱵᱮᱣᱦᱟᱨᱟ ᱵᱤᱥᱮᱥ ᱵᱮᱥᱤᱨ ᱵᱷᱟᱜᱽ᱾
ᱡᱟᱦᱟᱸᱭ ᱟᱹᱞᱤᱧ ᱞᱤᱧ ᱡᱟᱦᱟᱸ ᱞᱮᱠᱟ ᱞᱤᱧ ᱵᱟᱲᱟᱭᱟ ᱦᱮᱸᱥᱮ ᱵᱤᱱ ᱫᱚ ᱵᱮᱵᱚᱦᱟᱨ ᱦᱩᱭᱩᱜ-ᱟ, ᱢᱟᱹᱱᱟᱱ ᱦᱚᱲ ᱠᱚ ᱴᱷᱮᱱ ᱥᱮ ᱵᱟᱝ ᱩᱯᱨᱩᱢᱟᱱ ᱦᱚᱲ ᱠᱚ ᱴᱷᱮᱱ ᱟᱨᱻ
ᱟᱪᱪᱷᱟ ᱦᱟᱯᱳᱭ ᱠᱮᱪᱮᱫᱮᱫ ᱵᱮᱱᱟᱹᱧ, ᱮᱸ ᱱᱚᱣᱟ ᱛᱚ ᱵᱟᱰᱟᱭ ᱠᱟᱛᱮᱫ ᱜᱮ ᱮᱢᱱᱤ ᱢᱟᱱᱮ ᱱᱚᱝᱠᱟᱱ ᱢᱟᱨᱟᱝ ᱦᱚᱲ ᱠᱚᱴᱷᱮᱱ ᱵᱮᱱ ᱟᱸᱡᱚᱢ ᱵᱟᱲᱟ ᱟᱠᱟᱫ ᱛᱮ ᱥᱮ ᱟᱢᱟᱜ ᱵᱩᱡᱽ ᱠᱟᱛᱮᱫ ᱜᱮ ᱱᱚᱣᱟ ᱫᱚᱢ ᱞᱟᱹᱭ ᱮᱫᱟ?
ᱟᱪᱪᱷᱟ ᱱᱚᱣᱟ ᱠᱚ ᱫᱚ ᱦᱟᱸᱜ ᱢᱟᱨᱟᱝ ᱦᱚᱲ ᱴᱷᱮᱱ ᱟᱸᱡᱚᱢ ᱵᱟᱲᱟ ᱦᱩᱭ ᱟᱠᱟᱱᱟ ᱡᱮ ᱱᱚᱝᱠᱟ ᱫᱚ ᱢᱟᱹᱱᱟᱱ ᱦᱚᱲ ᱠᱚᱫᱚ ᱵᱤᱱ ᱟᱛᱮᱫ ᱨᱚᱲ ᱟᱠᱚ ᱦᱩᱭᱩᱜ-ᱟ ᱥᱮ ᱡᱟᱦᱟᱸᱭ ᱵᱟᱝ ᱪᱤᱱᱦᱟᱹᱯ ᱦᱚᱲ ᱠᱟᱛᱮᱫ ᱫᱚ ᱵᱤᱱ ᱟᱛᱮ ᱨᱚᱲ ᱟᱠᱚ ᱦᱩᱭᱩᱜ-ᱟ ᱾
ᱟᱪᱪᱷᱟ ᱚᱱᱠᱟᱢ ᱟᱸᱡᱚᱢ ᱟᱠᱟᱫᱟ ᱟᱢ ᱫᱚ ᱾
ᱦᱮᱸ ᱦᱮᱸ ᱾
ᱚᱱᱠᱟ ᱫᱚ ᱵᱟᱝ ᱠᱟᱱᱟ ᱟᱵᱚᱣᱟᱜ ᱥᱟᱱᱛᱟᱲ ᱥᱟᱶᱛᱟ ᱨᱮᱱᱟᱜ ᱡᱟᱦᱟᱸ ᱥᱟᱹᱜᱟᱹᱭ ᱢᱮᱱᱟᱜ ᱛᱟᱵᱚᱱᱟ ᱥᱮ ᱥᱟᱹᱜᱟᱹᱭ ᱨᱮ ᱡᱟᱦᱟᱸ ᱵᱤᱱ ᱢᱮᱱᱟᱜ ᱛᱟᱵᱚᱱᱟ ᱚᱱᱟ ᱫᱚ ᱡᱷᱚᱛᱚ ᱦᱚᱲ ᱥᱟᱞᱟᱜ ᱫᱚ ᱵᱟᱵᱚᱱ ᱨᱚᱲᱟ, ᱥᱮ ᱵᱟᱝ ᱠᱟᱱ ᱛᱟᱵᱚᱱᱟ᱾
ᱦᱮᱸ ᱦᱮᱸ᱾
ᱢᱟᱹᱱᱟᱱ ᱦᱚᱲ ᱠᱚ ᱥᱟᱞᱟᱜ ᱢᱟ ᱛᱚ ᱵᱟᱝᱜᱮ ᱾ ᱢᱟᱹᱱᱟᱱ ᱦᱚᱲ ᱠᱚ ᱥᱟᱞᱟᱜ ᱡᱮᱢᱚᱱ ᱱᱚᱜᱼᱚᱭ ᱢᱟᱪᱮᱫ ᱢᱟᱪᱮᱛᱟᱹᱱᱤ ᱠᱚ ᱥᱟᱞᱟᱜ
ᱛᱚ ᱵᱤᱱ ᱟᱛᱮᱜ ᱨᱚᱲ ᱫᱚ ᱵᱟᱝ ᱩᱪᱤᱛ ᱠᱟᱱᱟ ᱵᱟᱝ ᱩᱪᱤᱛ ᱠᱟᱱᱟ ᱢᱮᱱ ᱫᱚ ᱩᱱᱤ ᱫᱚ ᱚᱱᱮ ᱡᱮ ᱢᱟᱪᱮᱛᱟᱱᱤᱢ ᱢᱮᱛᱟᱭ ᱠᱟᱱᱟ ᱥᱮ ᱢᱟ ᱪᱮᱫ ᱮᱢ ᱢᱮᱛᱟᱭ ᱠᱟᱱᱟ ᱥᱮ ᱜᱚᱢᱠᱮᱢ ᱢᱮᱛᱟᱭ ᱠᱟᱱᱟ,
ᱦᱮᱸ ᱦᱮᱸ,
ᱚᱱᱟ ᱜᱮ ᱩᱱᱤᱭᱟᱜ ᱢᱟᱹᱱ ᱫᱚ ᱠᱟᱱ ᱛᱟᱭᱟ ᱾
ᱟᱨ ᱥᱟᱹᱜᱟᱹᱭ ᱡᱟᱸᱦᱟ ᱵᱤᱱ ᱦᱟᱱᱦᱟᱨ, ᱦᱚᱧᱦᱟᱨ, ᱵᱟᱦᱚᱧᱟᱨ, ᱟᱡᱷᱱᱟᱨ, ᱢᱟᱱᱮ ᱱᱚᱝᱠᱟᱱ ᱮᱸ ᱚᱱᱠᱟᱱ ᱦᱚᱲ ᱥᱟᱞᱟᱜ ᱜᱮ ᱵᱤᱱ ᱟᱛᱮᱜ ᱫᱚ ᱵᱚᱱ ᱨᱚᱲ-ᱟ ᱡᱚᱛᱚ ᱦᱚᱲ ᱥᱟᱞᱟᱜ ᱫᱚ ᱵᱟᱵᱚᱱ ᱨᱚᱲ-ᱟ ᱾
ᱟᱪᱪᱷᱟ ᱟᱪᱪᱷᱟ ᱟᱪᱪᱷᱟ ᱛᱟᱦᱞᱮ ᱠᱟᱹᱡ ᱞᱤᱧ ᱠᱮᱪᱮᱫ ᱵᱤᱱᱟ ᱚᱸᱰᱮ ᱠᱩᱞᱤᱜ ᱵᱤᱱᱟ ᱛᱚ ᱟᱪᱪᱷᱟ ᱡᱟᱸᱦᱟ ᱵᱟᱝ ᱩᱯᱨᱩᱢᱟᱱ ᱦᱚᱲ ᱩᱱᱠᱩ ᱛᱟᱦᱞᱮ ᱚᱠᱟᱞᱮᱠᱟ ᱨᱚᱲᱟ
ᱵᱟᱝ ᱩᱯᱨᱩᱢᱟᱱ ᱦᱚᱲ ᱫᱚ ᱢᱮᱞᱟ ᱜᱮ ᱟᱢ ᱤᱧ ᱜᱮ ᱾
ᱟᱢ ᱤᱧ ᱜᱮ ᱵᱟᱝ,
ᱟᱢ ᱤᱧ ᱜᱮ, ᱟᱢ ᱚᱠᱟᱨᱮᱱ ᱠᱟᱱᱟᱢ ᱤᱧ ᱚᱠᱟᱨᱮᱱ ᱠᱟᱹᱱᱟᱹᱧ ᱟᱵᱚ ᱫᱚ ᱫᱤᱠᱩᱣᱟᱜ ᱪᱚᱞ ᱛᱮᱵᱚᱱ ᱪᱚᱞᱚᱜ ᱠᱟᱱᱟ ᱫᱤᱠᱩ ᱫᱚ ᱢᱮᱱᱟᱜ ᱛᱟᱠᱚᱣᱟ ᱟᱯᱱᱤ ᱫᱤᱭᱮ ᱠᱚ ᱨᱚᱲᱟ ᱦᱮᱸ ᱥᱮ ᱟᱯᱱᱤ ᱫᱤᱭᱮ ᱠᱚ ᱨᱚᱲᱟ ᱡᱟᱦᱟᱸᱭ ᱜᱮ ᱟᱱ ᱢᱟᱱᱮ ᱟᱹᱱᱟᱹᱲᱤ ᱦᱚᱲᱮ ᱧᱟᱢ ᱠᱮᱫᱮ ᱠᱷᱟᱱ ᱫᱚ ᱩᱱᱤ ᱫᱚ ᱟᱯᱱᱤᱭᱟᱛᱮ ᱢᱮᱛᱟᱭᱟᱭ ᱾
ᱦᱮᱸ
ᱛᱩᱢᱤ ᱟᱛᱮ ᱢᱮᱱᱟᱭ ᱡᱩᱫᱤ ᱞᱟᱣ ᱞᱟᱛᱟᱨ ᱧᱚᱜ ᱮ ᱢᱚᱱᱮ ᱠᱮᱫᱮᱭᱟ ᱟᱡ ᱠᱷᱚᱱᱟᱜ ᱛᱟᱦᱞᱮ ᱛᱩᱢᱤᱭᱟᱛᱮ ᱢᱮᱛᱟᱭᱟᱭ ᱾
ᱦᱮᱸ ᱦᱮᱸ ᱾
ᱟᱫᱚ ᱟᱨ ᱛᱩᱢᱤ ᱟᱯᱱᱤ ᱵᱟᱠᱷᱟ ᱛᱩᱭ ᱟᱭᱟᱭ ᱚᱱᱮ ᱯᱮᱭᱟ ᱢᱮᱱᱟᱜ ᱛᱟᱠᱚᱣᱟ᱾
ᱦᱮᱸ, ᱦᱮᱸ,
ᱟᱫᱚ ᱟᱵᱚᱣᱟᱜ ᱫᱚ ᱚᱱᱠᱟ ᱫᱚ ᱵᱟᱝᱟ᱾ ᱟᱵᱚ ᱫᱚ ᱢᱮᱞᱟ ᱦᱚᱲ ᱫᱚ, ᱮᱢᱱᱤ ᱦᱚᱲ ᱫᱚ, ᱢᱮᱞᱟ ᱜᱮ, ᱩᱯᱨᱩᱢ ᱡᱮᱦᱮᱛᱩ ᱟᱞᱟᱝ-ᱟᱜ ᱡᱮᱢᱚᱱ ᱵᱟᱱᱩᱜ ᱛᱟᱞᱟᱝᱟ, ᱛᱟᱦᱞᱮ ᱟᱢ ᱤᱧ ᱜᱮᱞᱟᱝ ᱨᱚᱲ ᱡᱚᱱᱚᱜᱼᱟ᱾ ᱵᱤᱱ ᱟᱛᱮᱜ ᱫᱚ ᱵᱟᱞᱟᱝ ᱨᱚᱲ ᱡᱚᱝᱚᱜᱼᱟ, ᱩᱸ, ᱟᱨ ᱟᱨ ᱤᱭᱟᱹ ᱨᱮ ᱦᱚᱸ, ᱤᱛᱩᱱ ᱟᱥᱲᱟ ᱥᱮ, ᱵᱤᱨᱫᱟᱹᱜᱟᱲ ᱠᱚᱨᱮ ᱦᱚᱸ ᱜᱚᱢᱠᱮ ᱠᱚᱫᱚ ᱚᱱᱮ ᱡᱮ, ᱜᱚᱢᱠᱮ ᱵᱚᱱ ᱢᱮᱛᱟᱞᱟᱠᱚ ᱠᱟᱱ
ᱦᱮᱸ, ᱦᱮᱸ,
ᱮᱸ, ᱚᱱᱟ ᱜᱚᱢᱠᱮ ᱜᱮ, ᱩᱱᱤᱭᱟᱜ ᱫᱚ ᱢᱟᱹᱱ ᱠᱟᱱ ᱛᱟᱭᱟ᱾
ᱟᱪᱪᱷᱟ, ᱛᱟᱦᱞᱮ-ᱛᱟᱦᱞᱮ, ᱜᱚᱝᱠᱮ ᱠᱚᱫᱚ ᱵᱤᱱ-ᱵᱤᱱ ᱠᱚᱫᱚ ᱵᱟᱝ ᱢᱮᱥᱟ ᱠᱚ ᱦᱳᱭᱳᱜᱼᱟ ᱵᱟᱝ?
ᱵᱟᱝ ᱢᱮᱛᱟ ᱠᱚ ᱦᱩᱭᱩᱜᱼᱟ, ᱟᱫᱚ ᱞᱟᱹᱭᱢᱮ ᱡᱩᱫᱤ ᱡᱮ, ᱪᱮᱫᱟᱜ ᱱᱚᱝᱠᱟᱢ ᱞᱟᱹᱭᱼᱟ ᱱᱚᱝᱠᱟ ᱫᱚ? ᱤᱧ ᱦᱚᱸ ᱡᱚᱠᱷᱚᱱ ᱛᱚᱠᱷᱚᱱ ᱵᱟᱝ ᱵᱟᱲᱟᱭ ᱨᱮ, ᱟᱢ ᱞᱮᱠᱟᱜᱮ ᱤᱧᱦᱚᱸ ᱵᱤᱱ ᱟᱛᱮᱧ ᱨᱚᱲ ᱟᱠᱚ ᱠᱟᱱ ᱛᱟᱦᱮᱸᱱᱟ ᱜᱚᱢᱠᱮ ᱠᱚᱦᱚᱸ᱾ ᱥᱮ ᱢᱟᱪᱮᱛᱟᱹᱱᱤ ᱠᱚᱦᱚᱸ, ᱱᱚᱝᱠᱟ ᱜᱮ ᱨᱚᱲ ᱦᱩᱭᱩᱜ ᱠᱟᱱ ᱛᱟᱦᱮᱸᱱ, ᱟᱫᱚ ᱩᱱᱨᱮ ᱤᱧ ᱦᱚᱸ ᱜᱚᱢ ᱛᱮ ᱜᱮ ᱥᱤᱠᱷᱟᱹᱣ ᱞᱤᱫᱤᱧᱟᱭ, ᱤᱧ ᱢᱚᱛᱚ ᱫᱚ ᱵᱟᱝᱟ ᱟᱨᱚ ᱡᱟᱸᱦᱟ ᱚᱱᱟ ᱟᱸ, ᱤᱭᱟᱹ ᱨᱮᱠᱚ ᱛᱟᱦᱮᱸ ᱠᱟᱱᱟ, ᱥᱮᱴᱮᱨ ᱠᱚ ᱛᱟᱦᱮᱸ ᱠᱟᱱᱟ ᱯᱟᱹᱴᱷᱩᱣᱟᱹ ᱠᱚ᱾ ᱡᱚᱛᱚ ᱦᱚᱲ ᱜᱮ ᱚᱱᱠᱟ ᱢᱮᱱ ᱢᱮᱛᱟ ᱟᱠᱚ ᱠᱟᱱᱟ, ᱞᱟᱹᱭ ᱟᱭ ᱜᱚᱢᱠᱮ ᱠᱚ ᱛᱩᱞᱩᱡ ᱫᱚ ᱵᱤᱱ ᱟᱛᱮᱜ ᱫᱚ ᱟᱞᱚᱯᱮ ᱨᱚᱲᱟ᱾
ᱟᱪᱪᱷᱟ,
ᱢᱮᱱᱮ ᱟᱭ ᱡᱮ ᱱᱚᱜᱼᱚᱭ ᱡᱮ, ᱤᱧ ᱫᱚ ᱜᱚᱝᱠᱮ ᱯᱮ ᱢᱤᱛᱟᱹᱧ ᱠᱟᱱᱟ ᱱᱚᱣᱟ ᱜᱮ ᱤᱧᱟᱹᱜ ᱢᱟᱹᱱ ᱫᱚ᱾ ᱟᱨᱚ ᱡᱟᱦᱟᱸᱭ ᱚᱱᱠᱟᱱ ᱡᱟᱦᱟᱸᱱᱟᱜ, ᱤᱭᱟᱹ ᱛᱮᱜᱮ ᱵᱚᱱ ᱨᱚᱲ ᱟᱭᱟ ᱦᱚᱲ᱾ ᱚᱱᱟᱜᱮ ᱟᱭᱟᱜ ᱢᱟᱹᱱ ᱛᱟᱭ ᱫᱚ, ᱟᱨ ᱥᱟᱹᱜᱟᱹᱭ ᱚᱱᱟ ᱵᱤᱱ ᱫᱚ, ᱵᱤᱱ, ᱵᱚᱱ, ᱫᱚ ᱱᱚᱣᱟ ᱫᱚ ᱟᱵᱚᱣᱟᱜ ᱥᱟᱹᱜᱟᱹᱭ ᱛᱟᱞᱟᱨᱮ ᱡᱟᱦᱟᱸ ᱢᱮᱱᱟᱜ ᱛᱟᱵᱚᱱᱟ, ᱦᱟᱱᱦᱟᱨ, ᱦᱚᱧᱦᱟᱨ, ᱠᱚ ᱥᱟᱶ ᱵᱟᱦᱧᱟᱨ ᱠᱚ ᱥᱟᱶ
ᱦᱮᱸ, ᱦᱮᱸ, ᱦᱮᱸ,
ᱦᱮᱸ, ᱩᱱᱠᱩ ᱥᱟᱞᱟᱜ ᱜᱮ ᱟᱵᱚ ᱫᱚ, ᱚᱱᱟ ᱵᱤᱱ ᱟᱛᱮᱫ ᱫᱚᱵᱚᱱ ᱨᱚᱲᱟ᱾
ᱟᱪᱪᱷᱟ, ᱛᱚ ᱟᱨ ᱠᱟᱹᱡ ᱞᱤᱧ ᱠᱮᱪᱮᱛᱮ ᱵᱤᱱᱟ ᱱᱚᱸᱰᱮ ᱦᱟᱸᱜ, ᱟᱪᱪᱷᱟ ᱛᱚ? ᱟᱪᱪᱷᱟ, ᱜᱚᱝᱠᱮ ᱛᱚ ᱦᱟᱸᱜ ᱡᱚᱠᱷᱚᱱ ᱡᱟᱦᱟᱸᱨᱮ ᱦᱳᱭᱛᱳ ᱧᱟᱢ ᱦᱩᱭᱱᱟ, ᱟᱫᱚ ᱛᱟᱦᱚᱞᱮ ᱚᱸᱰᱮ ᱫᱚ ᱠᱩᱞᱤ ᱦᱩᱭᱩᱜᱼᱟ, ᱛᱚ ᱚᱠᱟ ᱛᱮᱵᱤᱱ ᱪᱟᱞᱟᱜ ᱠᱟᱱᱟ ᱥᱮ, ᱚᱠᱟ ᱨᱮᱢ ᱪᱟᱞᱟᱜ ᱠᱟᱱᱟ ᱛᱟᱦᱚᱞᱮ, ᱚᱸᱰᱮ ᱫᱚ ᱚᱠᱟ ᱞᱮᱠᱟ ᱞᱤᱧ ᱠᱩᱞᱤᱭᱟ, ᱞᱤᱧ?
ᱱᱚᱝᱠᱟ ᱜᱮ ᱢᱮᱛᱟ ᱭᱟᱢ, ᱜᱚᱢᱠᱮ ᱚᱠᱟ ᱥᱮᱜ ᱮᱢ ᱪᱟᱞᱟᱣ ᱞᱮᱱᱟ?
ᱟᱪᱪᱷᱟ, ᱟᱪᱪᱷᱟ, ᱟᱪᱪᱷᱟ, ᱚᱠᱟᱢ ᱪᱟᱞᱟᱜ ᱠᱟᱱᱟ ᱵᱟᱝ?
ᱦᱮᱸ, ᱢᱟᱱᱮ ᱱᱚᱝᱠᱟ ᱢᱮᱞᱟ ᱜᱮ, ᱢᱮᱞᱟ ᱜᱮ
ᱟᱪᱪᱷᱟ,
ᱥᱟᱫᱷᱟᱨᱚᱱ ᱜᱮ, ᱟᱨ
ᱥᱟᱫᱷᱟᱨᱚᱱ ᱜᱮ ᱵᱟᱝ, ᱟᱪᱪᱷᱟ? ᱟᱹᱞᱤᱧ ᱦᱟᱸᱜ ᱩᱱᱟᱹᱜ ᱫᱤᱥᱟᱹ ᱠᱚ ᱦᱟᱸᱜ, ᱢᱟᱱᱮ ᱥᱮ ᱦᱩᱥ ᱫᱤᱥᱟᱹ ᱥᱮ, ᱟᱹᱠᱤᱞ ᱜᱮᱭᱟᱱ ᱫᱚ ᱦᱟᱸᱜ, ᱩᱱᱟᱹᱜ ᱫᱚ ᱦᱟᱸᱜ ᱵᱟᱝ ᱛᱟᱦᱮᱸ, ᱵᱟᱝ ᱛᱟᱦᱮᱸ, ᱠᱟᱱᱟ ᱟᱫᱚ ᱱᱮᱜ-ᱮ
ᱱᱮᱜᱼᱮ ᱛᱚ ᱱᱟᱦᱟᱜ ᱯᱟᱹᱣᱲᱤᱢ ᱜᱤᱰᱤ ᱠᱟᱫᱟ, ᱩᱱᱟᱹᱜ ᱫᱚ ᱦᱚᱭᱛᱳ ᱞᱟᱯᱷᱟᱝ ᱥᱮᱪᱮᱫ ᱥᱮᱫ ᱪᱟᱞᱟᱜ ᱛᱮ ᱮᱠᱷᱚᱱ ᱚᱠᱛᱚ ᱢᱮᱱᱟᱜ ᱜᱮᱛᱟᱢᱟ, ᱟᱫᱚ ᱵᱟᱢ ᱵᱩᱡᱽ ᱫᱟᱲᱮ ᱠᱟᱫᱟ ᱦᱟᱸᱜ᱾ ᱟᱫᱚ ᱫᱤᱱ ᱫᱤᱱᱛᱮ, ᱟᱫᱚᱻ ᱡᱚᱛᱚ ᱡᱟᱭᱜᱟ ᱨᱮᱫᱚ ᱡᱚᱛᱚ ᱦᱚᱲ ᱵᱟᱝᱠᱚ ᱞᱟᱹᱭ ᱟᱠᱚ ᱜᱮᱭᱟ ᱟᱫᱚ ᱤᱧᱫᱚ ᱤᱱᱟᱹᱧ ᱵᱟᱰᱟᱭ ᱦᱚᱛᱮᱫ ᱛᱮ ᱟᱫᱚ
ᱦᱮᱸ, ᱟᱹᱰᱤ ᱵᱷᱟᱜᱮ, ᱟᱹᱰᱤ-ᱟᱹᱰᱤ ᱦᱮᱸ, ᱦᱮᱸ, ᱟᱹᱰᱤ ᱨᱟᱹᱥᱠᱟᱹ ᱥᱮ, ᱟᱹᱰᱤ ᱢᱚᱱᱮᱨᱮ ᱞᱟᱜᱟᱣᱟᱫ ᱞᱤᱧᱟᱹ ᱥᱮ, ᱟᱹᱰᱤ ᱡᱩᱛᱞᱤᱧ ᱵᱩᱡᱷᱟᱹᱣ ᱠᱮᱫᱟ ᱱᱚᱣᱟ ᱵᱤᱱ ᱥᱮᱬᱟᱣᱟ ᱞᱤᱧᱟᱹ ᱥᱮ ᱟᱹᱵᱤᱱ ᱵᱤᱱ ᱞᱟᱹᱭ ᱟᱸᱡᱚᱢᱫ ᱞᱤᱧᱟᱹ, ᱟᱹᱰᱤ ᱢᱚᱸᱡᱽ ᱥᱮ, ᱵᱷᱟᱜᱮ ᱞᱤᱧ ᱵᱩᱡᱷᱟᱹᱣ ᱠᱮᱫᱟ ᱟᱨᱠᱤ᱾ ᱟᱹᱵᱤᱱ ᱠᱷᱚᱱ ᱟᱸᱡᱚᱢ ᱠᱟᱛᱮ ᱟᱨᱠᱤ᱾
ᱦᱮᱸ, ᱟᱫᱚ ᱤᱱᱟᱹ ᱠᱟᱛᱮᱫ ᱮᱸᱫ ᱛᱮᱛᱨᱮ ᱯᱟᱛᱷᱟᱢ ᱚᱠ ᱚᱠᱚᱭ ᱩᱪᱷᱟᱹᱱ ᱠᱟᱜᱼᱟ, ᱵᱟᱰᱟᱭ ᱜᱮᱭᱟᱢ ᱛᱚ?
ᱪᱮᱫ ᱵᱤᱱ ᱞᱟᱹᱭ ᱫᱟ?
ᱛᱮᱛᱨᱮ ᱯᱟᱛᱷᱟᱢ ᱚᱠᱚᱭ ᱩᱪᱷᱟᱹᱱ ᱟᱠᱟᱫ ᱟ ᱵᱟᱰᱟᱭ ᱜᱮᱭᱟᱵᱮᱱ ᱛᱚ? ᱟᱨᱚᱧ ᱵᱮᱱᱟᱢ ᱠᱟᱱᱟ ᱤᱧᱦᱚᱸ ᱟᱢᱟᱜ ᱞᱟᱹᱭ ᱞᱟᱹᱭᱛᱮ ᱤᱧᱦᱚᱸ ᱟᱢ ᱞᱮᱠᱟ ᱜᱤᱧ ᱵᱮᱱᱟ
ᱟᱪᱪᱷᱟ ᱛᱮᱛᱨᱮ ᱯᱟᱛᱷᱟᱢ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ
ᱯᱟᱛᱷᱟᱢ ᱠᱚ ᱚᱠᱚᱭ ᱠᱚᱠᱚ ᱚᱠᱟ ᱠᱚᱨᱮ ᱠᱷᱚᱱᱟᱜ ᱩᱪᱷᱟᱹᱱᱚᱜ ᱠᱟᱱᱟ ᱵᱟᱰᱟᱭ ᱠᱟᱜ ᱟᱢ ᱢᱤᱫ ᱵᱟᱨ
ᱵᱟᱝᱟ ᱚᱱᱠᱟ ᱫᱚ ᱵᱟᱝᱤᱧ ᱵᱟᱹᱧ ᱵᱟᱰᱟᱭᱟ
ᱚᱸ ᱛᱮᱛᱨᱮ ᱯᱟᱛᱷᱟᱢ ᱡᱟᱦᱟᱸᱭᱮ ᱩᱪᱷᱟᱹᱱ ᱠᱟᱜᱼᱟ ᱢᱚᱦᱟᱫᱮᱵ ᱦᱟᱸᱥᱫᱟ ᱱᱚᱛᱮ ᱤᱭᱟᱹ ᱥᱮᱱᱤᱡ ᱠᱟᱱᱟᱭ ᱯᱩᱨᱩᱞᱤᱭᱟᱹ ᱡᱮᱞᱟ ᱥᱮᱱ ᱨᱮᱱ ᱠᱟᱱ ᱜᱮᱭᱟ
ᱟᱪᱪᱷᱟ
ᱩᱱᱤᱭᱟᱜ ᱢᱮᱫᱴᱟᱱ ᱩᱱᱤᱭᱟᱜ ᱦᱚᱸ ᱢᱮᱫᱴᱟᱱ ᱵᱷᱤᱰᱭᱳ ᱞᱤᱧ ᱧᱮᱞ ᱞᱮᱫ ᱛᱟᱭᱟ ᱤᱭᱩᱴᱩᱵᱽ ᱨᱮ ᱚᱱᱟ ᱟᱹᱞᱤᱧ ᱟᱵᱮᱱ ᱤᱫᱤ ᱠᱟᱛᱮᱫ ᱠᱩᱠᱞᱤ ᱨᱚᱯᱚᱲ
ᱟᱪᱪᱷᱟ ᱟᱪᱪᱷᱟ
ᱚᱱᱟ ᱫᱚ ᱛᱟᱭᱚᱢ ᱛᱮ ᱞᱟᱦᱟᱛᱮ ᱜᱚᱢᱠᱮ ᱤᱧ ᱚᱱᱠᱟ ᱢᱮᱛᱟ ᱦᱟᱫᱤᱧ ᱛᱟᱦᱮᱸᱫ ᱟᱫᱚ ᱤᱱᱟᱹ ᱠᱟᱛᱮᱫ ᱟᱫᱚ ᱟᱹᱰᱤ ᱦᱚᱲ ᱥᱟᱶᱜᱮ ᱱᱚᱝᱠᱟ ᱢᱟᱱᱮ ᱡᱚᱛᱚ ᱦᱚᱲᱟᱜ ᱛᱚ ᱟᱵᱚ ᱫᱚ ᱵᱟᱰᱟᱭ ᱫᱚ ᱵᱟᱹᱱᱩᱜ ᱜᱮᱭᱟ ᱥᱮ ᱚᱠᱚᱭ ᱥᱟᱞᱟᱜ ᱚᱠᱟ ᱞᱮᱠᱟᱧ ᱨᱚᱲᱟ ᱵᱟᱹᱧ ᱨᱚᱲᱟ
ᱦᱮᱸ
ᱟᱫᱚ ᱡᱟᱦᱟᱸᱭ ᱜᱮ ᱚᱱᱠᱟ ᱧᱟᱯᱟᱢ ᱦᱩᱭ ᱞᱮᱱᱠᱷᱟᱱ ᱡᱩᱫᱤ ᱩᱸᱜ ᱨᱚᱲᱟᱭ ᱨᱚᱲ ᱜᱮᱭᱟᱵᱚᱱ ᱢᱟᱹᱱ ᱟᱱ ᱦᱚᱲ ᱠᱚ ᱥᱟᱞᱟᱜ ᱫᱚ ᱚᱱᱠᱟ ᱵᱚᱱ ᱢᱮᱱ ᱜᱮᱭᱟ ᱟᱫᱚ ᱛᱟᱞᱮ ᱚᱱᱠᱟ ᱤᱭᱩᱴᱩᱵᱽ ᱨᱤᱧ ᱧᱟᱢ ᱞᱮᱜᱼᱟ ᱟᱫᱚ ᱤᱱᱟᱹ ᱯᱚᱨ ᱜᱚᱢᱠᱮ ᱟᱨᱚ ᱞᱟᱹᱭ ᱵᱩᱡᱷᱟᱹᱣ ᱠᱟᱫ ᱫᱳᱧ ᱮᱸᱜ ᱞᱮᱜᱟᱭ ᱡᱚᱛᱚ ᱦᱚᱲ ᱫᱚ ᱛᱟᱦᱞᱮ ᱵᱟᱵᱚᱱ ᱵᱟᱰᱟᱭ ᱜᱮᱭᱟ ᱟᱨ ᱦᱮᱸ ᱵᱟᱰᱟᱭ ᱦᱚᱸ ᱪᱤᱠᱟᱹᱛᱮᱢ ᱵᱟᱰᱟᱭᱟ ᱱᱤᱡᱮ ᱫᱚ ᱫᱤᱠᱩᱣᱟᱜ ᱪᱚᱞ ᱛᱮᱜᱮ ᱵᱚᱱ ᱪᱚᱞᱚᱜ ᱠᱟᱱᱟ ᱥᱮ ᱟᱵᱚ ᱦᱚᱸ ᱩᱱᱟᱹᱜ ᱫᱚ ᱱᱟᱦᱟᱸᱜ ᱟᱵᱚᱣᱟᱜ ᱟᱸᱜ ᱢᱟᱱᱮ ᱚᱲᱟᱜ ᱫᱩᱣᱟᱹᱨ ᱠᱚᱨᱮ ᱦᱚᱸ ᱚᱱᱟ ᱤᱫᱤ ᱠᱟᱛᱮᱫ ᱫᱚ ᱵᱟᱠᱚ ᱥᱤᱠᱷᱟᱹᱣ ᱯᱟᱲᱦᱟᱣ ᱟᱠᱟᱫ ᱵᱚᱱᱟ ᱡᱮ ᱱᱩᱭ ᱥᱟᱞᱟᱜ ᱦᱮᱸ ᱤᱱᱟᱹ ᱫᱚᱠᱚ ᱢᱮᱱᱟ ᱢᱟᱨᱟᱝᱟᱱ ᱢᱟᱨᱟᱝ ᱢᱟᱹᱱᱟᱱ ᱦᱚᱲ ᱠᱚᱫᱚ ᱢᱟᱹᱱ ᱟᱛᱮᱫ ᱜᱮᱵᱚᱱ ᱨᱚᱲ ᱟᱠᱚᱣᱟ ᱟᱫᱚ ᱢᱟᱹᱱ ᱫᱚ ᱡᱮ ᱵᱤᱱ ᱠᱟᱱᱟ ᱥᱮ ᱚᱱᱮ ᱡᱟᱸᱦᱟᱸ ᱢᱟᱹᱱ ᱜᱚᱢᱠᱮᱢ ᱢᱮᱥᱟᱭᱮᱜ ᱚᱱᱟᱜᱮ ᱢᱟᱹᱱ ᱛᱟᱭ ᱚᱱᱟ ᱫᱚ ᱦᱟᱸᱜ ᱵᱟᱵᱚᱱ ᱵᱟᱲᱟᱭ ᱛᱟᱦᱮᱱ ᱥᱮ ᱥᱮ ᱵᱟᱵᱚᱱ ᱵᱟᱰᱟᱭ ᱜᱮᱭᱟ
ᱵᱟᱵᱚᱱ ᱵᱟᱰᱟᱭ ᱜᱮᱭᱟ ᱟᱰᱤ ᱦᱚᱲᱜᱮ ᱱᱤᱛᱚᱜ ᱫᱚ ᱦᱟᱸᱜ ᱵᱟᱵᱚᱱ ᱵᱟᱰᱟᱭ ᱜᱮᱭᱟ
ᱦᱩᱸ
ᱛᱚ ᱟᱞᱤᱧ ᱦᱚᱸ ᱚᱸᱦᱚᱸᱜ ᱥᱚᱨᱤ ᱥᱚᱨᱤ ᱤᱠᱟᱹᱞᱤᱧ ᱠᱷᱚᱭ ᱠᱟᱱᱟ ᱛᱚ ᱤᱧᱦᱚᱧ ᱱᱚᱝᱠᱟᱧ ᱱᱤᱛᱚᱜ ᱟᱵ ᱟᱢᱟᱜ ᱞᱟᱹᱭᱛᱮ ᱦᱵᱤᱱᱚᱜ ᱟᱹᱞᱤᱧᱜ ᱟᱢᱟᱜ ᱞᱟᱹᱭᱛᱮ ᱟᱸᱻᱟᱢᱟᱜ ᱡᱟᱸᱦᱟᱸᱢ ᱞᱟᱹᱭᱫᱟ ᱱᱤᱛᱚᱜ ᱚᱱᱟ ᱦᱚᱸ ᱚᱱᱟᱜᱮ ᱟᱹᱞᱤᱧ ᱫᱚ ᱱᱤᱛᱚᱜ ᱛᱩ ᱴᱷᱤᱠ ᱞᱤᱧ ᱢᱚᱱᱮᱭᱫᱟ ᱟᱨᱠᱤ ᱟᱞᱤᱧᱟᱜ ᱩᱭᱦᱟᱹᱨ ᱪᱤᱱᱛᱟᱹ ᱵᱷᱟᱵᱱᱟ ᱛᱮ ᱫᱚ
ᱦᱮᱸ
ᱤᱧᱟᱜ ᱩᱭᱦᱟᱹᱨ ᱪᱤᱱ
ᱵᱟ ᱤᱧᱦᱚᱸ ᱚᱱᱠᱟ ᱜᱤᱧ ᱩᱭᱦᱟᱹᱨ ᱞᱮᱜᱼᱟ ᱩᱱ ᱥᱩᱢᱚᱭ ᱢᱟᱱᱮ ᱜᱚᱢᱠᱮ ᱡᱚᱠᱷᱚᱱᱮ ᱢᱮᱱ ᱠᱮᱫᱟ ᱟᱨ
ᱱᱚᱣᱟ ᱜᱮ ᱥᱚᱴᱷᱤᱠᱟ ᱚᱱᱠᱟ ᱵᱩᱡᱷᱟᱹᱜ ᱠᱟᱱᱟ
ᱦᱮᱸ ᱥᱚᱴᱷᱤᱠ ᱟᱫᱚ ᱵᱟᱝ ᱟᱨᱚ ᱟᱢ ᱵᱤᱪᱟᱹᱨ ᱠᱟᱛᱮ ᱧᱮᱞ ᱢᱮ ᱡᱩᱫᱤ ᱟᱢ ᱵᱤᱱ ᱮᱢ ᱢᱮᱛᱟᱭ ᱠᱟᱱᱟ ᱡᱟᱸᱦᱟᱸᱭ ᱜᱮ ᱜᱚᱢᱠᱮ ᱜᱤᱧ ᱢᱮᱱᱫᱟ ᱵᱤᱱᱮᱢ ᱢᱮᱛᱟᱭ ᱠᱟᱱᱟ ᱦᱮᱸ ᱥᱮ ᱟᱫᱚ ᱪᱮᱫ ᱠᱷᱟᱹᱛᱤᱨ ᱛᱮᱢ ᱵᱤᱱ ᱟᱫᱮᱭᱟ ᱩᱱᱤ ᱫᱚ ᱦᱚᱧᱦᱟᱨᱮ ᱦᱩᱭᱩᱜ ᱠᱟᱱ ᱛᱟᱢ ᱛᱮᱢ ᱵᱤᱱᱟᱭ ᱠᱟᱱᱟ ᱡᱮᱢᱚᱱ
ᱦᱮᱸ ᱦᱮᱸ
ᱟᱵᱚᱣᱟᱜ ᱥᱟᱹᱜᱟᱹᱭ ᱨᱮ ᱵᱟᱞᱟᱥᱟᱠᱟ ᱫᱚᱠᱚ ᱵᱚᱱ ᱡᱚᱱᱚᱜᱼᱟ ᱵᱟᱞᱟᱭᱟ ᱡᱟᱸᱦᱟᱸᱭ ᱠᱚ ᱠᱟᱱᱟ ᱠᱚ ᱵᱚᱱ ᱡᱚᱱᱚᱜ ᱟᱠᱚ ᱟᱨ ᱡᱟᱸᱦᱟᱸᱭ ᱦᱟᱱᱦᱟᱨ ᱦᱚᱧᱦᱟᱨ ᱩᱱᱠᱩ ᱫᱚ ᱵᱤᱱ ᱟᱛᱮᱜ ᱛᱟᱦᱞᱮ ᱱᱚᱰᱮ ᱟᱵᱚ ᱫᱚ ᱚᱸᱰᱮ ᱜᱮ ᱟᱵᱚᱣᱟᱜ ᱥᱟᱹᱜᱟᱹᱭ ᱨᱮᱱᱟᱜ ᱩᱯᱨᱩᱢ ᱛᱟᱵᱚᱱ ᱫᱚ᱾
ᱦᱮᱸ ᱚᱸᱰᱮ ᱜᱮᱛᱟᱵᱩᱱ᱾
ᱚᱸᱰᱮ ᱜᱮᱛᱟᱵᱩᱱ ᱥᱟᱹᱜᱟᱹᱭ ᱨᱮᱱᱟᱜ ᱩᱯᱨᱩᱢ ᱡᱮ ᱱᱩᱠᱩ ᱫᱚ ᱚᱱᱠᱟ ᱡᱟᱦᱟᱱᱤᱡ ᱜᱮ ᱦᱩᱭᱩᱜ ᱛᱟᱭᱟᱭ ᱚᱱᱠᱟ, ᱵᱤᱱ ᱟᱛᱮ ᱚᱱᱟᱛᱮ ᱨᱚᱲᱟᱭ ᱠᱟᱱᱟᱭ, ᱟᱨ ᱡᱩᱫᱤ ᱜᱚᱢᱠᱮ ᱦᱚᱢ ᱵᱤᱱ ᱟᱫᱮᱭᱟ ᱛᱟᱦᱞᱮ ᱟᱫᱚ ᱚᱱᱟ ᱫᱚ ᱥᱟᱹᱜᱟᱹᱭ ᱨᱮ ᱠᱟᱹᱴᱤᱡ ᱜᱚᱲᱚ ᱥᱚᱲᱚ ᱢᱟᱱᱮ ᱤᱭᱟᱹᱜ ᱠᱟᱱ ᱞᱮᱠᱟ ᱵᱩᱡᱷᱟᱹᱜ ᱠᱟᱱᱟ ᱥᱮ ᱪᱮᱫᱞᱮᱠᱟ ᱜᱚᱱᱰᱚᱜᱚᱞ ᱢᱮᱥᱟᱜ ᱠᱟᱱ ᱞᱮᱠᱟ ᱟᱫᱚ ᱛᱟᱞᱦᱮ ᱚᱠᱟ ᱞᱮᱠᱟᱛᱮᱢ ᱵᱤᱱ ᱟᱫᱮᱭᱟ ᱪᱮᱫ ᱞᱮᱠᱟᱛᱮᱢ ᱵᱤᱱᱟ? ᱫᱮᱭᱟ ᱦᱟᱱᱦᱟᱨ ᱥᱮ ᱦᱚᱧᱦᱟᱨ ᱥᱮ ᱪᱤᱞᱤ ᱵᱟᱦᱧᱟᱨ ᱮ ᱦᱩᱭᱩᱜ ᱠᱟᱱ ᱛᱟᱢ ᱛᱮᱢ ᱵᱤᱱᱟᱭ ᱠᱟᱱᱟ?
ᱦᱩᱸ
ᱱᱚᱝᱠᱟᱱᱟᱜ ᱠᱟᱛᱷᱟ
ᱛᱚ ᱟᱰᱤ ᱢᱚᱡᱽ ᱥᱮ ᱟᱰᱤ ᱵᱷᱟᱜᱤᱵᱤᱱ ᱞᱟᱹᱭ ᱠᱟᱫᱟ ᱥᱮ ᱟᱰᱤ ᱴᱷᱤᱠ ᱴᱷᱤᱠᱮᱢ ᱞᱟᱹᱭ ᱠᱟᱫᱟ ᱟᱨᱠᱤ ᱥᱟᱨᱟᱫᱤᱱ ᱜᱮ ᱤᱧᱟᱹᱜ ᱦᱚᱸ ᱵᱤᱱ ᱜᱮ ᱦᱤᱡᱩᱜ ᱠᱟᱱᱟ ᱟᱨ ᱵᱤᱯᱚᱛ ᱛᱚ ᱦᱳᱭ ᱠᱟᱱᱟ ᱯᱟᱨᱠᱮ
ᱠᱟᱹᱪ ᱪᱮᱛᱟᱱ ᱨᱮᱜᱮ ᱚᱱᱟ ᱫᱚ
ᱱᱤᱨᱵᱷᱚᱨᱟᱭ ᱱᱤᱛᱚᱜ ᱫᱚ ᱦᱟᱸᱜ ᱟᱫᱚ ᱦᱟᱸᱜ ᱟᱞᱤᱧ ᱦᱚᱸ ᱩᱱᱟᱹᱜ ᱫᱚ ᱦᱟᱸᱜ ᱥᱚᱨᱤ ᱤᱱᱠᱟᱹ ᱞᱤᱧ ᱠᱚᱭ ᱠᱟᱱᱟ ᱱᱤᱛᱚᱜ ᱤᱧ ᱦᱚᱧ ᱵᱩᱡᱷᱟᱹᱣ ᱠᱮᱫᱟ ᱡᱮ ᱱᱚᱣᱟ ᱜᱮ ᱴᱷᱤᱠᱟ ᱪᱤᱱᱛᱟᱹ ᱵᱷᱟᱵᱽᱱᱟ ᱠᱟᱛᱮᱧ ᱧᱮᱞ ᱵᱟᱲᱟ ᱠᱮᱫᱟ ᱤᱧ ᱦᱚᱸ,
ᱦᱮᱸ ᱟᱫᱚ ᱤᱧ ᱫᱚᱧ ᱞᱟᱹᱭ ᱟᱠᱚ ᱜᱮᱭᱟ ᱢᱟᱱᱮ ᱡᱟᱸᱦᱟᱸᱭ ᱤᱧ ᱥᱟᱞᱟᱜ ᱦᱚᱭᱛᱚ ᱮ ᱱᱚᱝᱠᱟ ᱤᱭᱟᱹ ᱠᱚ ᱯᱟᱲᱦᱟᱣ ᱵᱟᱲᱟ ᱠᱚ ᱦᱩᱭᱩᱜ ᱛᱟᱦᱮᱸᱱ,
ᱦᱩᱸ
ᱴᱤᱭᱩᱥᱤᱱᱤ ᱠᱚ ᱯᱟᱲᱦᱟᱣ ᱵᱟᱲᱟ ᱠᱚ ᱦᱩᱭᱩᱜ ᱛᱟᱦᱮᱱᱟ ᱟᱫᱚ ᱠᱚ ᱢᱮᱱ ᱜᱮᱭᱟ ᱠᱟᱜᱮ ᱜᱤᱫᱽᱨᱟᱹ ᱠᱚ ᱦᱟᱸᱜ ᱵᱟᱠᱚ ᱵᱩᱡᱽ ᱜᱚᱫ ᱜᱮᱭᱟ ᱥᱮ ᱟᱫᱚ ᱩᱝᱠᱩ ᱦᱚᱸᱠᱚ ᱢᱚᱱᱮᱭᱟ ᱡᱮ ᱢᱟᱨᱟᱝ ᱦᱚᱲ ᱫᱚ ᱢᱟᱨᱟᱝ ᱦᱚᱲ ᱞᱮᱠᱟ ᱢᱟᱱᱮ ᱵᱤᱱᱤᱧ ᱢᱮᱛᱟᱭ ᱠᱷᱟᱱ ᱫᱚ ᱟᱨᱚ ᱠᱟᱹᱴᱤᱡ ᱢᱟᱹᱱ ᱧᱚᱜ ᱵᱩᱡᱷᱟᱹᱜᱼᱟ ᱚᱱᱠᱟ ᱵᱩᱡᱷᱟᱹᱜ ᱟᱠᱚ᱾ ᱟᱫᱚ ᱤᱧᱦᱚᱸ ᱡᱟᱦᱟᱸ ᱥᱤᱠᱷᱱᱟᱹᱛ ᱤᱧ ᱧᱟᱢ ᱠᱟᱫᱟ ᱚᱱᱟ ᱦᱚᱸᱜᱮ ᱤᱧᱦᱚᱧ ᱥᱮᱬᱟ ᱟᱠᱚᱣᱟ ᱟᱫᱚ ᱡᱚᱠᱷᱚᱱ ᱯᱳᱭᱞᱳ ᱨᱮ ᱟᱞᱟᱝ ᱦᱚᱸᱞᱟᱝ ᱨᱚᱯᱚᱲᱮᱱ ᱜᱮᱭᱟ ᱟᱫᱚ
ᱦᱮᱸ ᱦᱮᱸ
ᱤᱧ ᱦᱚᱧ ᱢᱚᱱᱮ ᱠᱮᱫᱟ ᱡᱮ ᱱᱚᱣᱟ ᱤᱫᱤ ᱠᱟᱛᱮ ᱤᱧᱦᱚᱸ ᱟᱢ ᱴᱷᱮᱱᱤᱧ ᱞᱟᱹᱭᱟ ᱥᱮᱧ ᱥᱚᱫᱚᱨ ᱟᱢᱟ, ᱛᱟᱦᱚᱞᱮ ᱟᱢᱟᱜ ᱦᱚᱸ ᱵᱟᱰᱟᱭ ᱛᱟᱦᱮᱱᱟ ᱟᱨ ᱢᱩᱪᱟᱹᱫ ᱨᱮ ᱟᱢ ᱦᱚᱸ ᱡᱟᱦᱟᱸᱭ ᱚᱱᱠᱟᱢ ᱞᱟᱹᱭ ᱫᱟᱲᱮᱭᱟ ᱠᱚᱣᱟ ᱡᱮ ᱮ ᱵᱚᱭᱦᱟ ᱥᱮ ᱮ ᱵᱩᱦᱤᱱ ᱟᱵᱚ ᱫᱚ ᱱᱚᱝᱠᱟᱱ ᱤᱭᱟᱹ ᱠᱟᱱ ᱛᱟᱵᱚᱱᱟ ᱱᱚᱝᱠᱟ ᱵᱚᱱ ᱨᱚᱯᱚᱲᱟ,
ᱦᱮᱸ
ᱚᱱᱟᱜᱮ
ᱚ ᱛᱚᱵᱮ ᱟᱵᱤᱱ ᱫᱚ ᱜᱤᱫᱽᱨᱟᱹ ᱠᱚᱦᱚᱸ ᱵᱤᱱ ᱯᱟᱲᱦᱟᱣ ᱵᱟᱲᱟ ᱠᱚᱫᱮᱭᱟ ᱵᱟᱝ ᱟᱢ ᱫᱚ ᱛᱟᱦᱚᱞᱮ ᱜᱤᱫᱽᱨᱟᱹ ᱠᱚᱢ ᱯᱟᱲᱦᱟᱣ ᱵᱟᱲᱟ ᱠᱚᱜᱮᱭᱟ ᱵᱟᱝ?
ᱦᱮᱸ
ᱟᱪᱪᱷᱟ ᱟᱪᱪᱷᱟ ᱠᱟ. ᱴᱤᱡ ᱜᱤᱫᱽᱨᱟ. ᱥᱮ ᱥᱮᱬᱟ ᱜᱤᱫᱽᱨᱟᱹ ᱢᱟᱨᱟᱝ ᱠᱚ ᱟᱨᱠᱤ?
ᱦᱮᱸ ᱢᱟᱨᱟᱝ ᱠᱚ ᱩᱱᱠᱩ ᱱᱟᱭᱤᱱ ᱴᱮᱱ ᱨᱮᱠᱚ ᱯᱟᱲᱦᱟᱜᱼᱟ᱾
ᱟᱻ ᱟᱪᱪᱷᱟ
ᱦᱳᱭ
ᱚ ᱱᱤᱛᱚᱜ ᱦᱚᱸᱢ ᱯᱟᱲᱦᱟᱣᱮᱫ ᱠᱚᱜᱮᱭᱟ ᱵᱟᱝ?
ᱟᱨ ᱱᱤᱛᱚᱜ ᱫᱚ ᱵᱟᱹᱜᱤ ᱦᱟᱛᱟᱲ ᱠᱟᱹᱫᱟᱹᱧ᱾
ᱟᱪᱪᱷᱟ ᱟᱪᱪᱷᱟ
ᱱᱤᱛᱚᱜ ᱫᱚ ᱵᱟ. ᱧ ᱯᱟᱲᱦᱟᱣᱮᱫ ᱠᱚᱣᱟ᱾
ᱦᱮᱸ ᱛᱚ ᱟᱹᱵᱤᱱ ᱟᱪᱪᱷᱟ ᱟᱢ ᱫᱚ ᱛᱟᱦᱚᱞᱮ ᱚᱠᱟᱴᱟᱜ ᱥᱟᱵᱡᱮᱠᱴ ᱮᱢ ᱯᱟᱲᱦᱟᱣ ᱠᱚ ᱜᱮᱭᱟ?
ᱦᱮᱸ ᱱᱚᱣᱟ ᱤᱭᱟᱹ ᱜᱮ ᱟᱵᱚᱣᱟᱜ ᱥᱟᱱᱛᱟᱲᱤ᱾
ᱟᱪᱪᱷᱟ
ᱦᱳᱭ
ᱮᱠᱫᱚᱢ ᱴᱷᱤᱠ ᱜᱮᱢ ᱞᱟᱹᱭ ᱟᱠᱟᱫᱟ ᱥᱟᱱᱛᱟᱲᱤ ᱥᱟᱵ ᱛᱮᱢ ᱯᱟᱲᱦᱟᱜ ᱠᱟᱱᱟ ᱱᱚᱣᱟ ᱠᱚᱫᱚ ᱵᱟᱲᱟᱭ ᱫᱚ ᱩᱪᱤᱛ ᱜᱮ ᱠᱟᱱᱟ ᱥᱮ ᱪᱮᱫ?
ᱦᱮᱸ ᱟᱨ ᱚᱱᱟ ᱫᱚ ᱦᱮᱸ ᱠᱟᱱ ᱜᱮᱭᱟ ᱛᱚ ᱡᱟᱦᱟᱸ ᱥᱟᱛᱟᱢ ᱟᱛᱮᱢ ᱯᱟᱲᱦᱟᱜᱼᱟ ᱚᱱᱟ ᱨᱮᱱᱟᱜ ᱜᱮ ᱠᱟᱞᱪᱟᱨ ᱠᱚ ᱡᱩᱫᱤ ᱵᱟᱲᱟᱭ ᱵᱟᱝ ᱛᱟᱦᱮᱸᱱᱟ ᱛᱟᱦᱚᱞᱮ ᱠᱷᱟᱱ ᱫᱚ ᱟᱢᱦᱚᱸ ᱢᱤᱫ ᱫᱤᱱ ᱦᱤᱞᱳᱜ ᱠᱚ ᱢᱮᱛᱟᱢᱟ ᱢᱟ ᱟᱢ ᱛᱚ ᱱᱚᱣᱟ ᱥᱟᱛᱟᱢ ᱛᱮᱢ ᱯᱟᱲᱦᱟᱣ ᱠᱟᱜᱼᱟ ᱮᱱᱠᱷᱟᱱ ᱱᱚᱣᱟ ᱠᱚ ᱤᱫᱤ ᱠᱟᱛᱮᱫ ᱦᱚᱸ ᱵᱟᱢ ᱵᱟᱰᱟᱭᱟ ᱛᱟᱦᱚᱞᱮ ᱪᱮᱫ ᱮᱢ ᱯᱟᱲᱦᱟᱣ ᱠᱟᱜᱼᱟ᱾ ᱢᱮᱱ ᱜᱮᱭᱟᱵᱚᱱ ᱥᱮ ᱦᱮᱸ ᱠᱩᱠᱞᱤ ᱡᱷᱚᱛᱚ ᱦᱚᱲᱟᱜ ᱜᱮ ᱨᱟᱠᱟᱵ ᱜᱮᱭᱟ ᱚᱱᱠᱟ᱾
ᱦᱩᱸ᱾ ᱤᱧᱦᱚᱸ ᱚᱱᱠᱟ ᱜᱤᱧ ᱢᱚᱱᱮᱭ ᱛᱟᱦᱮᱸᱫ ᱡᱚᱠᱷᱚᱱ ᱜᱚᱢᱠᱮ ᱠᱚ ᱥᱟᱞᱟᱜ ᱟᱹᱰᱤ ᱦᱚᱲ ᱠᱚ ᱵᱤᱱ ᱟᱠᱚ ᱛᱟ ᱟᱨ ᱡᱚᱠᱷᱚᱱ ᱤᱧᱦᱚ ᱰᱟᱣᱩᱴ ᱰᱟᱣᱩᱴᱤᱧ ᱵᱩᱡᱷᱟᱹᱣ ᱛᱟᱦᱮᱸᱫ, ᱚᱱᱮ ᱵᱤᱱ ᱠᱟᱛᱷᱟ ᱨᱮ ᱟᱫᱚ ᱤᱧ ᱫᱚ ᱵᱟᱹᱧ ᱞᱟᱹᱭ ᱫᱟᱲᱮᱭᱟᱜᱼᱟ ᱵᱤᱱ ᱠᱚ ᱞᱟᱹᱭᱟ ᱛᱚ ᱟᱫᱚ ᱤᱧᱦᱚᱸ ᱠᱟᱹᱡ ᱰᱟᱣᱩᱴ ᱰᱟᱹᱣᱩᱰ ᱰᱟ. ᱣᱩᱰ ᱤᱧ ᱵᱩᱡᱷᱟᱹᱣ ᱛᱟᱦᱮᱸᱫ ᱱᱩᱭ ᱫᱚ ᱡᱮ